ᱦᱮᱸ ᱦᱮᱞᱳ᱾
ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱦᱳᱭ ᱞᱟᱹᱭᱫᱟᱹᱧ ᱨᱚᱲ ᱟᱸᱡᱚᱢᱚᱜ ᱠᱟᱱᱟ ᱵᱮᱥ ᱞᱮᱠᱟ?
ᱵᱮᱪ ᱞᱮᱠᱟ ᱟᱸᱡᱚᱢᱚᱜ ᱠᱟᱱᱟ ᱾
ᱟᱪᱪᱷᱟ ᱟᱪᱪᱷᱷᱟ ᱾
ᱟᱹᱞᱤᱧᱟᱜ ᱪᱮᱫ ᱞᱮᱠᱟ ᱟᱸᱡᱚᱢᱚᱜ ᱠᱟᱱᱟ?
ᱟᱵᱮᱱᱟᱜ ᱦᱚᱸ ᱟᱹᱰᱤ ᱪᱮᱦᱮᱨᱟ ᱟᱸᱡᱚᱢᱚᱜ ᱠᱟᱱᱟ ᱟᱹᱰᱤ ᱯᱷᱟᱹᱨᱭᱟᱹ ᱥᱟᱹᱦᱤᱡ ᱾
ᱟᱪᱪᱷᱟᱼᱼ
ᱦᱮᱸ ᱱᱟᱯᱟᱭ ᱵᱟᱲᱟ ᱜᱮᱭᱟᱵᱮᱱ ᱛᱚ?
ᱦᱮᱸ ᱦᱮᱸ ᱱᱟᱯᱟᱭ ᱵᱟᱲᱟ ᱜᱮᱭᱟᱞᱤᱧ ᱾
ᱟᱪᱪᱷᱟ᱾
ᱯᱟᱹᱭ ᱜᱮᱵᱮᱱ?
ᱦᱳᱭ ᱟᱹᱞᱤᱧ ᱦᱚᱸ ᱱᱤᱭᱟᱹ ᱜᱷᱟᱹᱲᱤᱠ ᱫᱚ ᱦᱟᱸᱜ ᱞᱤᱧ ᱱᱟᱯᱟᱭ ᱵᱟᱲᱟ ᱜᱮᱭᱟ ᱾ ᱟᱨ ᱫᱟᱠᱟ ᱠᱚᱫᱚᱵᱮᱱ ᱡᱚᱢ ᱠᱮᱫᱼᱟ ᱥᱮ ᱟᱹᱣᱨᱤ?
ᱫᱟᱠᱟ ᱡᱚᱢ ᱠᱚᱫᱚ ᱟᱹᱣᱨᱤ ᱦᱳᱭᱳᱜᱼᱟ ᱾
ᱟᱪᱪᱷᱟ ᱟᱫᱚ ᱦᱟᱸᱜ ᱛᱤᱨ ᱟᱹᱞᱤᱧᱟᱜ ᱫᱚ ᱦᱳᱭ ᱟᱠᱟᱱ ᱛᱟᱹᱟᱞᱤᱧᱟ ᱫᱟᱠᱟ ᱡᱚᱢ ᱫᱚ ᱾
ᱚ ᱪᱮᱫ ᱠᱚᱵᱤᱱ ᱩᱛᱩ ᱞᱮᱫ ᱛᱟᱦᱮᱸᱫ?
ᱩᱛᱩ ᱞᱮᱫ ᱜᱮᱭᱟᱞᱤᱧ ᱠᱚᱱᱰᱷᱟ ᱠᱚ, ᱟᱹᱞᱩ ᱠᱚ ᱾
ᱚᱻ
ᱦᱳᱭ ᱟᱫᱚ ᱦᱟᱸᱜ ᱟᱵᱮᱱ ᱫᱚ ᱛᱤᱨᱮᱵᱮᱱ ᱡᱚᱢᱟ ᱫᱟᱠᱟ ᱫᱚ?
ᱡᱚᱢ ᱢᱟᱞᱤᱧ ᱦᱟᱸᱜ ᱱᱚᱜᱼᱚᱭ ᱟᱨ ᱠᱤᱪᱷᱩ ᱠᱷᱚᱱ ᱯᱚᱨᱮ ᱦᱟᱸᱜ ᱾
ᱟᱪᱪᱷᱟ ᱟᱪᱪᱷᱟ ᱟᱹᱰᱤ ᱱᱟᱯᱟᱭ ᱾ ᱦᱳᱭᱛᱚ ᱪᱟᱲᱢᱟᱲᱜᱮ ᱡᱚᱢ ᱵᱤᱱ ᱦᱚᱲᱢᱚ ᱡᱤᱣᱤ ᱠᱚᱦᱚᱸ ᱛᱚ ᱱᱮᱛᱟᱨ ᱫᱚ ᱦᱟᱸᱜ ᱟᱹᱰᱤ ᱪᱟᱬ ᱵᱟᱹᱲᱤᱡ ᱜᱚᱫᱚᱜ ᱠᱟᱱᱟ ᱥᱮ ᱾
ᱦᱳᱭ ᱦᱳᱭ ᱥᱳᱢᱚᱭ ᱨᱮ ᱵᱟᱝ ᱡᱚᱢ ᱞᱮᱠᱷᱟᱱ ᱛᱚ ᱵᱟᱹᱲᱤᱡᱚᱜ ᱜᱮᱭᱟ ᱥᱮ ᱾
ᱩᱸᱷ, ᱦᱳᱭ -ᱦᱳᱭ ᱾
ᱦᱚᱭ ᱾
ᱟᱪ-ᱪᱷᱟ ᱟᱨ, ᱟᱯᱮ ᱥᱮᱫ ᱫᱟᱜ ᱡᱟᱹᱲᱤ ᱫᱚ ᱛᱤᱦᱤᱧ ᱫᱚ ᱫᱟᱜ ᱡᱟᱹᱲᱤ ᱞᱮᱫᱼᱟ ᱥᱮ ᱵᱟᱝ?
ᱩᱸᱦᱩᱸᱜ ᱟᱞᱮ ᱥᱮᱫ ᱫᱟᱜ ᱡᱟᱹᱲᱤ ᱦᱮᱸ ᱛᱤᱦᱤᱧ ᱫᱚ ᱫᱟᱜ ᱡᱟᱹᱲᱤ ᱠᱮᱜ ᱜᱮᱭᱟᱭ ᱵᱷᱟᱜᱮᱹ ᱜᱮ ᱾
ᱪᱷᱟ- ᱟ-ᱪᱪᱷᱟ -ᱪᱷᱟ, ᱟᱰᱤ ᱱᱟᱯᱟᱭ ᱾
ᱢᱟᱢᱞᱳ ᱢᱟᱱᱮ ᱱᱚᱜᱼᱚᱭ ᱭ ᱥᱮᱛᱟᱜ ᱵᱮᱲᱟ ᱢᱟᱱᱮ ᱥᱮᱛᱟᱜ ᱫᱚ ᱥᱟᱨᱟᱫᱤᱱ ᱥᱮᱛᱟᱜ ᱠᱷᱚᱱᱟᱜ ᱩᱸᱷ ᱢᱟᱡᱟᱱ ᱦᱟᱹᱵᱤᱡ ᱫᱚ ᱡᱚᱨᱚ ᱠᱟᱜ ᱜᱮᱭᱟᱭ ᱾
ᱟᱪ-ᱥ-ᱪᱷᱟ -ᱥ-ᱪᱷᱟ ᱾
ᱛᱟᱨᱯᱚᱨ ᱢᱟᱡᱟᱱ ᱯᱚᱨᱮ ᱚᱸᱜ-ᱚᱸᱭ ᱱᱤᱛᱚᱜ ᱠᱟᱴᱤᱡ ᱯᱷᱟᱠᱟ ᱠᱟᱜ ᱟᱭ ᱾
ᱩᱸᱜ ᱦᱮᱸᱭ ᱦᱮᱸᱭ ᱾
ᱚᱱᱛᱮ ᱫᱚ ᱡᱚᱨᱚ ᱞᱮᱜ ᱜᱮᱭᱟᱭ ᱥᱮ?
ᱱᱚᱛᱮ ᱦᱚᱸ ᱡᱚᱨᱚ ᱞᱮᱫ ᱜᱮᱭᱟ ᱡᱚᱨᱚ ᱫᱚ ᱟᱫᱚ ᱾ ᱟᱨ ᱥᱟᱨᱟᱫᱤᱱ ᱜᱮᱭ ᱡᱚᱨᱚ ᱠᱮᱫᱟ ᱱᱚᱛᱮ ᱫᱚ ᱾
ᱚ ᱾
ᱥᱤᱛᱩᱝ ᱜᱮ ᱵᱟᱭ ᱥᱤᱛᱩᱝ ᱞᱮᱫᱟ ᱠᱟᱴᱤᱡ ᱦᱚᱸ ᱯᱷᱟᱸᱠᱟ ᱦᱚᱸ ᱵᱟᱭ ᱯᱷᱟᱸᱠᱟᱣ ᱞᱮᱫᱟ ᱾
ᱚ-ᱚᱸ ᱾
ᱮᱸ ᱛᱟᱞᱦᱮ ᱪᱟᱥ ᱵᱟᱥ ᱠᱚᱫᱚ ᱛᱤᱱᱟᱹᱜ ᱥᱟᱺ ᱜᱤᱧ ᱟᱯᱮ ᱥᱮᱫ ᱫᱚ?
ᱪᱟᱥ ᱵᱟᱥ ᱠᱚᱫᱚ ᱱᱮ ᱮ ᱥᱳᱨᱳᱜ ᱠᱟᱱᱟ ᱾
ᱚ ᱟᱪᱪᱷᱟ ᱾
ᱦᱚᱭ, ᱟᱯᱮ ᱫᱚᱯᱮ ᱨᱚᱦᱚᱭ ᱜᱚᱫ ᱠᱮᱭᱟ ᱥᱮ ᱟᱣᱨᱤ?
ᱟᱞᱮ ᱫᱚ ᱟᱞᱮ ᱦᱚᱸᱜ-ᱚ ᱞᱮ ᱨᱚᱦᱚᱭ ᱜᱚᱫ ᱠᱟᱫᱟ ᱟᱫᱚ ᱚᱱᱟᱜᱮ ᱛᱚᱞᱟ ᱠᱚᱞᱮ ᱨᱚᱦᱚᱭ ᱜᱚᱫ ᱠᱮᱫ ᱛᱮ ᱟᱫᱚ ᱦᱟᱡᱟᱜ ᱠᱟᱱᱟ ᱥᱮ ᱪᱮᱜ ᱦᱟᱸᱜ ᱟᱹᱰᱤ ᱟᱢᱫᱟ ᱜᱮ ᱫᱟᱜ ᱟᱠᱟᱜ ᱟᱭ ᱛᱚ ᱾
ᱦᱳᱭ ᱦᱳᱭ ᱟᱨᱚ ᱵᱤᱥᱤ ᱫᱟᱜ ᱮ ᱧᱟᱢ ᱞᱮᱠᱷᱟᱱ ᱢᱟ ᱚᱱᱟ ᱢᱟ ᱟᱨᱚ ᱵᱟᱝ ᱦᱳᱭᱳᱜ ᱾
ᱵᱟᱝ ᱦᱳᱭᱳᱜ, ᱦᱳᱭ ᱾ ᱟᱫᱚ ᱚᱱᱟᱜᱮ ᱦᱟᱸᱜ ᱦᱳᱭᱳᱜ ᱠᱟᱱ ᱛᱟᱞᱮᱭᱟ ᱥᱮ ᱵᱟᱝ ᱫᱟᱜ ᱢᱟ ᱫᱚᱢᱮ ᱫᱟᱜ ᱠᱟᱜ ᱴᱩᱢᱩᱞ ᱴᱩᱢᱩᱞᱚᱜ ᱠᱟᱱᱟ ᱫᱟᱜ ᱛᱮ ᱾
ᱚ--ᱚᱝ᱾
ᱟᱫᱚ ᱚᱠᱟ ᱥᱮᱜ ᱦᱚᱲᱟᱜ ᱠᱷᱮᱛ ᱥᱮᱜ ᱦᱚᱸ ᱫᱟᱜ ᱮᱢ ᱵᱟᱜᱟᱣᱟ ᱟᱫᱚ ᱩᱱᱠᱩ ᱦᱚᱸᱛᱚ ᱠᱚ ᱮᱜᱮᱨᱟ ᱥᱮ ᱾
ᱦᱳᱭ- ᱦᱳᱭ -ᱦᱳᱭ ᱾ ᱩᱱᱠᱩ ᱦᱚᱸ ᱩᱱᱠᱩ ᱦᱚᱸ ᱢᱟᱠᱚ ᱞᱟᱹᱭᱟ ᱡᱮ ᱦᱮᱸ ᱟᱨ ᱟᱯᱮᱭᱟᱜ ᱜᱮ ᱦᱟᱡᱟᱜ ᱠᱟᱱᱟ ᱾
ᱦᱩ- ᱦᱩᱸ ᱾ ᱟᱪ-ᱪᱷᱟ, ᱛᱟᱞᱦᱮ ᱢᱮᱫᱟᱹᱧ ᱡᱮ ᱟᱯᱮ ᱥᱮᱱᱟᱜ ᱠᱷᱮᱛ ᱵᱟᱹᱫᱽ ᱠᱚᱨᱮ ᱫᱚ ᱪᱮᱜ ᱛᱮᱫᱚ ᱠᱚ ᱥᱤ ᱦᱚᱪᱚ ᱠᱮᱜᱼᱟ ᱴᱮᱠᱴᱟᱨ ᱛᱮᱜᱮ ᱥᱮ ᱚᱱᱠᱟ ᱱᱟᱦᱮᱞ ᱠᱚᱛᱮ?
ᱴᱮᱠᱴᱟᱨ ᱛᱮᱜᱮ ᱠᱩ ᱥᱤ ᱦᱚᱪᱚᱭᱮᱜ ᱟᱠᱚ ᱱᱮᱛᱟᱨ ᱫᱚ ᱱᱟᱦᱮᱞ ᱠᱚᱫᱚ ᱵᱟᱝ ᱠᱚ ᱠᱚᱭᱚᱜᱟᱜ ᱠᱟᱱᱟ ᱟᱫᱚ ᱾
ᱟᱪ-ᱪᱷᱟ ᱾
ᱦᱚᱭ ᱾
ᱦᱳᱭᱛᱚ ᱱᱮᱛᱟᱨ ᱫᱚ ᱦᱟᱸᱜ ᱫᱚ ᱜᱟᱹᱰᱤ ᱢᱚᱴᱚᱨ ᱠᱚ ᱩᱰᱩᱜ ᱠᱟᱱᱟ ᱛᱚ ᱾
ᱦᱳᱭ -ᱦᱳᱭ, ᱟᱨ ᱱᱟᱦᱮᱞ ᱥᱤ ᱡᱮᱢᱟ ᱱᱮᱛᱟᱨ ᱫᱚ ᱞᱟᱸᱜᱟ ᱟᱠᱚ ᱵᱩᱡᱷᱟᱹᱣᱮᱜᱼᱟ ᱟᱠᱚ ᱾
ᱩᱸ ᱦᱳᱭ ᱞᱟᱸᱜᱟ ᱠᱚ ᱵᱩᱡᱟᱹᱣᱫᱟ ᱾
ᱦᱳᱭ, ᱟᱫᱚ ᱟᱞᱮ ᱥᱮᱫ ᱫᱚ ᱤᱭᱟᱹ ᱡᱟᱦᱟᱸ ᱠᱚᱨᱮ ᱢᱟᱱᱮ ᱵᱟᱹᱭᱦᱟᱹᱲ ᱦᱟᱥᱟ ᱠᱚ ᱢᱮᱱᱟᱜᱼᱟ ᱥᱮ
ᱦᱳᱭ ᱾
ᱟᱫᱚᱻ ᱾ ᱚᱸᱰᱱᱮ ᱚᱠᱟ ᱠᱚᱨᱮ ᱫᱚ ᱫᱚᱢᱮ ᱵᱚᱫᱷ ᱜᱮᱭᱟ ᱾ ᱟᱫᱚ ᱚᱱᱟ ᱠᱚᱨᱮ ᱢᱟ, ᱜᱟᱹᱰᱤ ᱵᱟᱝ ᱵᱚᱞᱚᱱᱟ ᱟᱫᱚ ᱚᱱᱟ ᱠᱚᱨᱮ ᱢᱟ ᱰᱟᱝᱨᱟ ᱠᱚᱛᱮ ᱠᱚ ᱥᱤ ᱜᱮᱭᱟ᱾ ᱟᱨ ᱵᱟᱝᱠᱷᱟᱱ ᱯᱳ ᱠᱟᱛᱮ ᱦᱚᱸᱠᱚ ᱨᱚᱦᱚᱭ ᱜᱮᱭᱟ ᱠᱚ ᱾
ᱟᱪᱪᱷᱟ - ᱟᱪᱪᱷᱟ
ᱦᱳᱭ
ᱟᱫᱚ ᱦᱟᱸᱜ ᱠᱷᱟᱱ, ᱤᱭᱟᱹ ᱛᱟᱞᱦᱮ ᱟᱯᱮ ᱚᱱᱛᱮ ᱫᱚ ᱾ ᱦᱟᱹᱠᱩ ᱠᱟᱴᱠᱚᱢ ᱫᱚ-ᱠᱚ ᱧᱟᱢᱚ-ᱜ ᱟᱥᱮ ᱵᱟᱝ᱾ ᱫᱟᱜ ᱨᱮᱫᱚ ᱢᱟᱱᱮ ᱚᱱᱟ ᱠᱷᱮᱛ ᱠᱚᱨᱮ?
ᱟᱨ ᱱᱮᱛᱟᱨ ᱢᱟ, ᱠᱟᱴᱠᱚᱢ ᱫᱚ ᱵᱟᱝᱠᱚ ᱧᱟᱢᱚ-ᱜ ᱜᱮᱭᱟ ᱾ ᱢᱮᱱᱠᱷᱟᱱ ᱩᱱᱠᱩ ᱨᱚᱠᱚᱡ ᱜᱚᱝᱜᱷᱟ ᱫᱚ ᱪᱮ ᱠᱟᱹᱴᱤᱡ - ᱠᱟᱹᱴᱤᱡ ᱠᱚ ᱧᱟᱢᱚ-ᱜ ᱜᱮᱭᱟ ᱾ᱫᱚᱢᱮ ᱰᱮ ᱨᱮ ᱵᱟᱝᱠᱚ ᱧᱟᱢᱚ-ᱜ ᱜᱮᱭᱟ᱾ ᱱᱮᱛᱟᱨ ᱫᱚ?
ᱟᱹᱰᱤ ᱱᱟᱯᱟᱭ
ᱦᱳᱭ ᱚᱯᱮ ᱥᱮ ᱠᱚ ᱧᱮᱞ ᱧᱟᱢᱜᱚ-ᱜ ᱜᱮ ᱥᱮ?
ᱟᱞᱮᱥᱮᱱ ᱫᱚ-ᱠᱚ ᱧᱮᱞ ᱧᱟᱢᱚ-ᱜ ᱜᱮᱭᱟ᱾ ᱢᱮᱱᱠᱷᱟᱡ ᱫᱚᱢᱮ ᱫᱚ ᱵᱟᱝ᱾ ᱱᱮᱛᱟᱨ ᱫᱚ ᱟᱫᱚ ᱦᱟᱸᱜ ᱜᱟᱹᱰᱤ ᱢᱚᱸᱴᱚᱨ ᱠᱚᱛᱮ ᱠᱚ, ᱥᱤ ᱦᱚᱪᱚᱭᱮ-ᱜ ᱟᱛᱚ ᱾
ᱦᱮᱸ ᱜᱟᱹᱰᱤ ᱦᱚᱸ ᱜᱟᱹᱰᱤ ᱢᱚᱴᱚᱨ, ᱟᱨ ᱥᱟᱨ ᱯᱷᱳᱞ ᱠᱚ ᱫᱚᱢᱮ ᱵᱚᱱ ᱮᱢᱟᱜ ᱠᱟᱱᱟ᱾
ᱦᱳᱭ, ᱦᱳᱭ ᱟᱫᱚ ᱚᱱᱟ ᱠᱷᱟᱹᱛᱤᱨ ᱦᱟᱸᱜ, ᱱᱤᱛᱚᱜ ᱫᱚ ᱩᱱᱟᱹᱜ ᱫᱚ ᱵᱟᱝ ᱠᱚ ᱧᱮᱞ ᱧᱟᱢᱚ-ᱜ ᱠᱟᱱᱟ ᱾ᱦᱟᱜ
ᱚᱸ
ᱦᱩᱸ ᱟᱪᱪᱷᱟ ᱛᱟᱦᱞᱮ ᱟᱯᱮ ᱫᱚ ᱱᱤᱭᱟᱹ ᱵᱟᱨ ᱵᱮᱲᱟ ᱯᱮ ᱪᱟᱥ ᱜᱮᱭᱟ᱾ ᱥᱮ ᱢᱤᱫ ᱫᱷᱟᱣ ᱜᱮ, ᱢᱟᱱᱮ ᱵᱟᱨ ᱥᱮᱨᱢᱟ ᱥᱮ ᱢᱤᱫ ᱥᱮᱨᱢᱟ ᱜᱮ?
ᱢᱤᱫ ᱥᱮᱨᱢᱟ ᱜᱮᱞᱮ ᱪᱟᱥ ᱜᱮᱭᱟ᱾ ᱵᱟᱨ ᱥᱮᱨᱢᱟ ᱪᱟᱥ ᱫᱚ ᱵᱟᱝ ᱦᱩᱭᱩ-ᱜ ᱜᱮᱭᱟ᱾ ᱟᱞᱮᱥᱮᱜ ᱫᱚ᱾
ᱟᱪᱪᱷᱟ
ᱦᱳᱭ ᱾ᱟᱯᱮ ᱥᱮᱫ ᱫᱚ?
ᱟᱞᱮ ᱥᱮᱜ ᱦᱚᱸ ᱚᱱᱠᱟᱜ ᱜᱮ ᱢᱤᱫ ᱥᱮᱨᱢᱟ ᱜᱮᱞᱮ ᱪᱟᱥ-ᱟ᱾ ᱵᱟᱨ ᱥᱮᱨᱢᱟ ᱫᱚ ᱦᱟᱜ ᱵᱟᱝ ᱦᱩᱭᱩᱜ-ᱟ ᱾ᱦᱟᱜ
ᱚᱸ
ᱟᱫᱚ ᱫᱟᱜ ᱠᱚ ᱛᱟᱦᱮᱸ ᱞᱮᱱᱠᱷᱟᱱ, ᱫᱟᱜ ᱠᱚ ᱨᱚᱦᱚᱭ ᱵᱟᱲᱟ ᱜᱚᱫ ᱜᱮᱭᱟ᱾ ᱟᱫᱚ ᱚᱱᱠᱟ ᱫᱟᱜ ᱦᱚᱸ ᱵᱟᱝ ᱛᱟᱦᱮᱸ ᱞᱮᱱ ᱠᱷᱟᱱ ᱫᱚ᱾ ᱪᱤᱠᱟᱹᱛᱮᱢ ᱨᱚᱦᱚᱭᱟ᱾ ᱨᱚᱦᱚᱭᱟ᱾
ᱦᱳᱭ ᱫᱟᱜ ᱠᱚ ᱵᱟᱝ ᱛᱟᱦᱮᱸ ᱞᱮᱱᱠᱷᱟᱱ ᱪᱤᱠᱟᱹᱛᱮᱢ ᱨᱚᱦᱚᱭᱟ᱾ ᱫᱟᱜ ᱦᱚᱸᱛᱚ ᱵᱮᱥᱤ ᱫᱚᱨᱠᱟᱨᱚᱜ-ᱟ ᱥᱮ᱾
ᱦᱳᱭ - ᱦᱳᱭᱼᱦᱳᱭ ᱟᱫᱚ ᱦᱟᱸᱜ ᱛᱟᱦᱚᱞᱮ ᱟᱯᱮ ᱴᱚᱴᱷᱽᱟ ᱥᱮᱫ ᱫᱚ ᱦᱟᱸᱜ, ᱵᱤᱨ ᱵᱩᱨᱩ ᱠᱚᱼᱫᱚ ᱦᱮᱱᱟᱜ ᱟᱠᱟᱜ-ᱟ ᱥᱮ ᱵᱟᱝ?
ᱦᱩᱸ ᱟᱞᱮ ᱴᱚᱴᱷᱽᱟ ᱥᱮᱜ ᱵᱤᱨ ᱵᱩᱨᱩ ᱠᱚᱼᱫᱚ ᱢᱮᱱᱟᱜ ᱟᱠᱟᱜ ᱜᱮᱭᱟ᱾
ᱟᱪᱪᱷᱟ - ᱟᱪᱪᱷᱟ᱾
ᱦᱳᱭ
ᱟᱹᱰᱤ ᱱᱟᱯᱟᱭ ᱵᱤᱨ ᱵᱩᱨᱩ ᱛᱟᱦᱮᱸ ᱞᱮᱱ ᱠᱷᱟᱱ ᱢᱟ᱾ ᱱᱟᱯᱟᱭ ᱜᱮ ᱥᱮ
ᱦᱳᱭ - ᱦᱳᱭ᱾
ᱦᱩᱸ
ᱢᱮᱱᱠᱷᱟᱱ ᱟᱫᱚ ᱟᱞᱮ ᱥᱮᱨᱢᱟ, ᱦᱟᱹᱛᱤ ᱠᱚᱼᱠᱚ ᱦᱤᱡᱩᱜ ᱜᱮ ᱫᱚᱢᱮ᱾
ᱟᱪᱪᱷᱟ
ᱦᱳᱭ ᱟᱫᱚ ᱡᱚᱢᱟᱠᱚ ᱚᱱᱟ, ᱦᱩᱲᱩ ᱪᱟᱣᱞᱮ ᱠᱚᱼᱠᱚ ᱠᱷᱚᱛᱤᱭᱟᱠᱚ᱾
ᱟᱪᱪᱷᱟ - ᱟᱪᱪᱷᱟ
ᱦᱳᱭ
ᱟᱫᱚ ᱦᱟᱸᱜ ᱠᱷᱟᱡ ᱤᱭᱟᱹ ᱩᱱᱠᱩ ᱫᱚ ᱦᱟᱸᱜ ᱮᱢᱱᱤ ᱛᱮᱜᱮ ᱠᱚ ᱦᱤᱡᱩᱜ ᱜᱮᱭᱟ᱾ ᱥᱮ ᱚᱱᱟ ᱦᱩᱲᱩ ᱪᱟᱣᱞᱮ ᱠᱷᱟᱹᱛᱤᱨ ᱜᱮᱠᱚ ᱦᱤᱡᱩᱜ ᱜᱮᱭᱟ᱾
ᱫᱟᱬᱟᱸ ᱫᱟᱬᱟᱸ ᱛᱮᱠᱚ ᱯᱟᱨᱚᱢ ᱦᱤᱡᱩᱼᱜ ᱜᱮᱭᱟ᱾ ᱠᱚ ᱚᱱᱟ
ᱟᱪᱪᱷᱟ - ᱟᱪᱪᱷᱟ᱾
ᱦᱳᱭ ᱾ ᱟᱫᱚ ᱛᱟᱦᱮ ᱫᱚ ᱚᱱᱠᱟ ᱦᱮᱸ ᱢᱟ ᱞᱟᱹᱭ ᱢᱮ ᱾
ᱞᱟᱹᱭ ᱫᱟᱞᱤᱧ ᱡᱮ ᱟᱫᱚ ᱩᱱᱠᱩ ᱦᱚᱸᱛᱚ ᱦᱟᱸᱜ, ᱩᱱᱟᱹᱜ ᱫᱚ ᱫᱤᱥᱟᱹ ᱯᱚᱭᱥᱟ ᱵᱟᱝ ᱛᱟᱦᱮᱱ ᱛᱟᱠᱚᱣᱟ ᱥᱮ ᱾ ᱚᱠᱟ ᱥᱮᱜ ᱞᱮ ᱪᱟᱞᱟᱜ ᱠᱟᱱᱟ ᱵᱚᱞᱮ ᱾ ᱟᱫᱚ ᱦᱟᱸᱜ ᱤᱱᱟᱹ ᱛᱮᱦᱟᱸᱜ ᱟᱛᱳ ᱴᱚᱞᱟ ᱥᱮᱜ ᱦᱚᱸ ᱠᱚ ᱵᱚᱞᱚ ᱜᱚᱫᱚᱜ ᱜᱮᱭᱟ ᱦᱮᱡ ᱦᱮᱡᱛᱮ ᱾ ᱟᱫᱚ ᱦᱟᱸᱜ ᱡᱚᱢ ᱠᱚᱠᱚ ᱧᱟᱢ ᱵᱟᱲᱟ ᱞᱮᱠᱷᱟᱡ ᱠᱚᱱᱚ ᱠᱚ ᱵᱟᱹᱜᱤ ᱦᱚᱴᱚᱣᱟᱜ-ᱟ ᱚᱱᱟ ᱫᱚ ᱾
ᱟᱫᱚ ᱩᱱᱟᱹᱜ ᱡᱚᱢ ᱦᱚᱸᱠᱚ ᱡᱚᱢᱟ ᱟᱨ ᱩᱱᱠᱩ ᱢᱟ ᱫᱚᱞ, ᱫᱚᱞ ᱠᱚ ᱦᱤᱡᱩᱜ-ᱟ ᱟᱨ ᱢᱟᱸᱰᱟᱭᱟᱠᱚ ᱾ ᱢᱟᱰᱟᱭᱟ ᱠᱚ ᱾
ᱦᱳᱭ, ᱦᱳᱭ ᱾
ᱦᱳᱭ ᱾
ᱦᱩᱸ ᱦᱟᱛᱤ ᱜᱮᱛᱚ ᱥᱚᱢ ᱵᱟᱹᱲᱛᱤ ᱫᱚ ᱮᱴᱠᱮᱴᱚᱬᱮ ᱫᱚ ᱧᱮᱞ ᱧᱟᱢᱚᱜ ᱠᱟᱱᱟ ᱥᱮ ᱾
ᱦᱳᱭ ᱾
ᱦᱩᱸ ᱟᱫᱚ, ᱟᱫᱚ ᱛᱟᱦᱚᱞᱮ ᱚᱱᱟ ᱦᱩᱲᱩ ᱪᱟᱣᱞᱮ ᱜᱮᱯᱮ ᱪᱟᱥᱟ ᱥᱮ ᱚᱱᱟ ᱵᱚᱫᱚᱞ ᱛᱮ ᱟᱨᱚ ᱮᱴᱟᱜ ᱦᱚᱸᱯᱮ ᱪᱟᱥᱟ?
ᱚᱱᱟ ᱵᱚᱫᱚᱞ ᱛᱮᱫᱚ ᱟᱫᱚ ᱪᱟᱥ ᱫᱚ ᱵᱟᱝ ᱦᱩᱭᱩᱜ ᱜᱮᱭᱟ ᱟᱞᱮᱥᱮᱫ ᱫᱚ, ᱚᱱᱟ ᱦᱩᱲᱩ ᱪᱟᱣᱞᱮ ᱜᱮ ᱪᱟᱥ ᱦᱩᱭᱩᱜ ᱜᱮᱭᱟ ᱾
ᱟᱪᱪᱷᱟ ᱟᱹᱰᱤ ᱱᱟᱯᱟᱭ ᱾
ᱦᱳᱭ ᱾ ᱚᱱᱟ ᱢᱟ ᱚᱱᱟ ᱦᱚᱸ ᱢᱟ ᱟᱨ ᱦᱚᱸ ᱵᱚᱨᱥᱟ ᱨᱮ ᱦᱚᱸ ᱵᱟᱭ ᱫᱟᱜ ᱞᱮᱠᱷᱟᱱ ᱢᱟ ᱟᱨ ᱦᱚᱸ ᱵᱟᱝ ᱦᱳᱭᱳᱜᱼᱟ ᱾
ᱦᱩᱸ ᱟᱪᱪᱷᱟ ᱾ ᱟᱫᱚ ᱦᱟᱸᱜ ᱱᱮᱛᱟᱨ ᱫᱚ ᱫᱟᱜ ᱨᱮᱱᱟᱜ ᱟᱭᱢᱟ ᱜᱟᱱ ᱞᱮᱠᱟ ᱟᱭᱢᱟ ᱥᱩᱵᱤᱫᱟ ᱠᱚ ᱠᱚ ᱩᱰᱩᱜ ᱠᱟᱜᱼᱟ ᱛᱟᱦᱚᱞᱮ ᱚᱱᱟ ᱥᱩᱵᱤᱛᱟ ᱠᱚ ᱫᱚ ᱟᱯᱮ ᱥᱮᱫ ᱫᱚ ᱦᱟᱸᱜ ᱵᱟᱹᱱᱩᱜ ᱠᱟᱜᱼᱟ᱾
ᱵᱟᱝᱼᱟ ᱚᱱᱟ ᱥᱩᱵᱤᱫᱷᱟ ᱠᱚ ᱫᱚ ᱵᱟᱹᱱᱩᱜ ᱠᱟᱜᱟ ᱟᱞᱮᱥᱮᱫ ᱢᱟ, ᱟᱨ ᱡᱟᱦᱟ ᱚᱱᱟ ᱼᱼ ᱥᱮᱞᱳ, ᱥᱮᱞᱳ ᱠᱚ ᱦᱚᱸ ᱢᱟ ᱯᱚᱭᱥᱟ ᱞᱟᱜᱟᱜᱼᱟ ᱚᱱᱟ ᱠᱚᱨᱟᱣ ᱛᱮ ᱦᱚᱸ᱾
ᱦᱳᱭ, ᱦᱳᱭ ᱾ ᱱᱮᱛᱟᱨ ᱢᱟ ᱠᱟᱹᱣᱰᱤ ᱟᱹᱨᱤ ᱜᱚᱴᱟ ᱜᱮ ᱠᱟᱹᱣᱰᱤ ᱟᱹᱨᱤ ᱨᱮᱱᱟᱜ ᱮᱱᱮᱢ ᱜᱮ ᱧᱮᱞ ᱧᱟᱢᱚᱜ ᱠᱟᱱᱟ ᱥᱮ ᱾
ᱦᱳᱭ, ᱦᱳᱭ ᱟᱨ ᱟᱵᱚ ᱠᱚᱴᱷᱮᱱ ᱢᱟ ᱩᱱᱟᱹᱜ ᱢᱟ ᱵᱟᱹᱱᱩᱜ ᱠᱟᱜ ᱫᱚ ᱾
ᱦᱩᱸ, ᱦᱩᱸ ᱾
ᱟᱯᱮ ᱥᱮᱫ ᱫᱚ ᱦᱟᱹᱛᱤ ᱠᱚ ᱠᱚ ᱧᱮᱞ ᱧᱟᱢᱚᱜᱚᱜᱼᱟ ᱥᱮ ᱵᱟᱝ-ᱟ?
ᱵᱟᱝ ᱜᱮ ᱟᱞᱮ ᱥᱮᱫ ᱫᱚ ᱦᱟᱸᱜ ᱚᱝᱠᱟ ᱫᱚ ᱵᱟᱝ ᱠᱚ ᱧᱮᱞ ᱧᱟᱢᱚᱜᱼᱟ ᱾ ᱵᱤᱨ ᱠᱚ ᱫᱚ ᱦᱮᱱᱟᱜ ᱟᱠᱟᱫ ᱨᱮ ᱦᱚᱸ ᱟᱫᱚ ᱠᱟᱹᱴᱤᱡ ᱦᱟᱸᱜ ᱰᱩᱝᱨᱤ ᱠᱚ ᱦᱚᱸ ᱢᱮᱱᱟᱜ ᱠᱟᱜᱼᱟ ᱟᱞᱮ ᱥᱮᱫ ᱫᱚ ᱟᱫᱚ ᱦᱟᱸᱜ ᱾ ᱚᱝᱠᱟ ᱩᱜᱠᱩ ᱫᱚ ᱥᱚᱢᱟᱱ ᱥᱚᱢᱟᱱ ᱡᱟᱭᱜᱟ ᱠᱚᱨᱮ ᱜᱮᱛᱚ ᱪᱤᱦᱚᱲ ᱵᱤᱦᱚᱲ ᱠᱚ ᱛᱟᱲᱟᱢ ᱵᱟᱲᱟᱭ ᱛᱟᱵᱚᱱᱟ ᱾
ᱦᱩᱸ, ᱸ ᱦᱩᱸ ᱾
ᱟᱫᱚ ᱚᱝᱠᱟ ᱰᱩᱝᱨᱤ ᱠᱚ ᱩᱥᱩᱞ ᱪᱷᱮᱯᱚ ᱡᱟᱭᱜᱟ ᱨᱮ ᱫᱚ ᱦᱟᱸᱜ ᱵᱟᱠᱚ ᱴᱮᱠᱟᱣ ᱠᱚᱜᱼᱟ᱾
ᱦᱮᱸ ᱟᱫᱚ ᱚᱱᱠᱟᱱᱟᱜ ᱡᱟᱭᱜᱟ ᱨᱮ ᱫᱚ ᱛᱟᱦᱮᱱ ᱢᱟᱱᱮ ᱩᱱᱠᱩᱣᱟᱜ ᱥᱩᱵᱤᱫᱟ ᱵᱟᱝ ᱦᱳᱭᱳᱜ ᱛᱟᱠᱚᱣᱟ ᱛᱚ ᱾
ᱦᱳᱭ, ᱦᱳᱭ᱾ ᱟᱫᱚ ᱦᱟᱸᱜ ᱚᱱᱮ ᱚᱱᱟ ᱠᱷᱟᱹᱛᱤᱨ ᱟᱫᱚ ᱦᱟᱸᱜ ᱛᱟᱦᱮᱸ ᱫᱚ ᱦᱟᱸᱜ ᱵᱟᱝ ᱠᱚ ᱛᱟᱦᱮᱱᱟ᱾ ᱟᱫᱚ ᱚᱱᱠᱟ ᱨᱟᱥᱛᱟ ᱠᱚ ᱠᱚ ᱟᱫᱚ ᱞᱮᱠᱷᱟᱡ ᱦᱟᱸᱜ ᱟᱫᱚ ᱠᱚ ᱪᱟᱞᱟᱣ ᱜᱚᱫᱚᱜ ᱜᱮᱭᱟ᱾ ᱟᱫᱚ ᱚᱱᱠᱟ ᱥᱤᱡᱤᱱ ᱥᱤᱡᱤᱱ ᱫᱚ ᱦᱟᱸᱜ ᱵᱟᱝ ᱠᱚ ᱪᱟᱞᱟᱜᱼᱟ ᱡᱮ ᱦᱩᱲᱩ ᱪᱟᱣᱞᱮ ᱦᱳᱭᱳᱜ ᱚᱠᱛᱚ ᱜᱮ ᱠᱚ ᱪᱟᱞᱟᱜ ᱚᱱᱠᱟᱱᱟᱜ ᱫᱚ ᱵᱟᱝ ᱠᱟᱱᱟ ᱦᱟᱸᱜ ᱟᱫᱚ ᱩᱱᱠᱩ ᱫᱚ ᱮᱢᱱᱤ ᱛᱮ ᱦᱚᱸ ᱠᱚ ᱪᱟᱞᱟᱜ ᱫᱚ ᱠᱚ ᱪᱟᱞᱟᱜ ᱜᱮᱭᱟ ᱵᱟᱝ ᱦᱳᱭᱳᱜ ᱥᱚᱢᱚᱭ ᱦᱚᱸ ᱾
ᱦᱩᱸ ᱾
ᱟᱫᱚ ᱚᱱᱮᱱ ᱟᱞᱮ ᱟᱫ ᱜᱚᱫ ᱮᱱ ᱞᱮᱠᱷᱟᱡ ᱠᱚ ᱪᱟᱞᱟᱣ ᱜᱚᱫᱚᱜ ᱜᱮᱭᱟ ᱵᱟᱠᱷᱟᱡ ᱫᱚ ᱵᱟᱝ ᱠᱚ ᱪᱟᱞᱟᱜ ᱜᱮᱭᱟ ᱚᱝᱠᱟ ᱫᱚ ᱾ ᱚᱱᱮ ᱚᱱᱠᱟ ᱾ ᱛᱟᱞᱦᱮ ᱟᱯᱮ ᱥᱮᱫ ᱫᱚ ᱵᱩᱨᱩ ᱠᱚ ᱫᱚ ᱦᱮᱱᱟᱜ ᱠᱟᱜᱼᱟ ᱥᱮ ᱵᱟᱝ?
ᱵᱟᱝ ᱟᱞᱮ ᱥᱮᱫ ᱢᱟ ᱵᱩᱨᱩ ᱠᱚ ᱫᱚ ᱵᱟᱹᱱᱩᱜ ᱠᱟᱜᱼᱟ, ᱥᱳᱨ ᱠᱚᱨᱮ ᱫᱚ ᱾ ᱦᱳᱭ ᱥᱟᱺᱜᱤᱧ ᱚᱱᱟᱼᱼ ᱟᱹᱰᱤ ᱥᱟᱺᱜᱤᱧ ᱠᱚ ᱨᱮ ᱢᱮᱱᱟᱜ ᱠᱟᱜᱼᱟ, ᱟᱞᱮ ᱥᱳᱨ ᱠᱚᱨᱮ ᱫᱚ ᱵᱟᱹᱱᱩᱜ ᱠᱟᱜᱼᱟ ᱾
ᱟᱪᱪᱷᱟ ᱟᱪᱪᱷᱟ ᱟᱹᱰᱤ ᱱᱟᱯᱟᱭ, ᱟᱨ ᱛᱟᱦᱚᱞᱮ ᱟᱵᱮᱱ ᱫᱚ ᱵᱩᱨᱩ ᱠᱚ ᱫᱚ ᱵᱤᱱ ᱫᱮᱡ ᱵᱟᱲᱟ ᱠᱟᱱᱟ ᱥᱮ ᱟᱹᱣᱨᱤ?
ᱵᱩᱨᱩ ᱠᱚ ᱢᱟ ᱧᱮᱞ ᱫᱚ ᱵᱟᱝ ᱦᱩᱭ ᱠᱟᱱ ᱢᱤᱫ ᱫᱷᱟᱣ ᱦᱚᱸ ᱾
ᱚ ᱟᱪᱪᱷᱟ, ᱟᱫᱚ ᱟᱯᱮ ᱥᱩᱨ ᱠᱚ ᱨᱮ ᱫᱚ ᱦᱟᱸᱜ ᱚᱱᱠᱟ ᱵᱩᱨᱩ ᱯᱟᱛᱟ ᱠᱚ ᱵᱟᱝ ᱦᱩᱭᱩᱜ?
ᱟᱞᱮ ᱥᱩᱨ ᱠᱚ ᱨᱮ ᱢᱟ ᱚᱱᱟ ᱵᱩᱨᱩ ᱯᱟᱛᱟ ᱠᱚ ᱫᱚ ᱵᱟᱝ ᱦᱳᱭᱳᱜᱼᱟ, ᱚᱱᱟ ᱵᱩᱨᱩ ᱵᱚᱸᱜᱟ ᱠᱚ ᱦᱳᱭᱳᱜ ᱦᱟᱱᱮ ᱾
ᱚᱱᱟ ᱢᱟ ᱧᱮᱧᱮᱞ ᱫᱚ ᱵᱟᱝ ᱪᱟᱞᱟᱜ ᱦᱩᱭ ᱠᱟᱱᱟ ᱾
ᱟᱪᱪᱷᱟ ᱟᱪᱪᱷᱟ, ᱛᱟᱦᱚᱞᱮ ᱵᱩᱨᱩ ᱯᱟᱛᱟ ᱵᱩᱨᱩ ᱵᱚᱸᱜᱟ ᱠᱚ ᱫᱚ ᱦᱟᱸᱜ ᱟᱹᱣᱨᱤ ᱵᱮᱱ ᱧᱮᱞᱟ ᱵᱟᱝ ᱾
ᱟᱹᱣᱨᱤ ᱞᱤᱧ ᱧᱮᱞᱟ ᱾
ᱦᱳᱭ ᱛᱚ, ᱟᱫᱚ ᱛᱟᱦᱚᱞᱮ ᱚᱱᱠᱟ ᱚᱠᱟ ᱠᱚ ᱨᱮ ᱫᱟᱬᱟᱱ ᱠᱚᱵᱮᱱ ᱪᱟᱞᱟᱣ ᱵᱟᱲᱟ ᱠᱟᱱᱟ?
ᱟᱹᱞᱤᱧ ᱫᱚ ᱫᱟᱬᱟᱱ ᱦᱚᱸ ᱵᱟᱹᱞᱤᱧ ᱥᱮᱱ ᱵᱟᱲᱟ ᱠᱟᱱᱟ ᱚᱠᱟ ᱠᱚᱨᱮ ᱦᱚᱸ ᱾
ᱚ ᱟᱪᱪᱷᱟ ᱟᱪᱪᱷᱟ ᱾
ᱦᱳᱭ ᱾ ᱥᱩᱨ ᱠᱚᱨᱮ ᱫᱟᱬᱟᱱ ᱡᱟᱭᱜᱟ ᱠᱚ ᱛᱟᱦᱮᱸ ᱞᱮᱱ ᱠᱷᱟᱱ ᱪᱟᱞᱟᱣ ᱦᱩᱭ ᱠᱚᱜᱼᱟ, ᱥᱩᱨ ᱠᱚ ᱨᱮ ᱢᱟ ᱵᱟᱹᱱᱩᱜᱼᱟ ᱾ ᱥᱟᱺᱜᱤᱧ ᱪᱟᱞᱟᱣ ᱨᱮᱱᱟᱜ ᱦᱚᱸ, ᱚᱱᱠᱟᱱᱟᱜ ᱤᱭᱟᱹ ᱪᱟᱞᱟᱣ ᱫᱟᱲᱮ ᱦᱚᱸ ᱵᱟᱹᱱᱩᱜᱼᱟ ᱾
ᱟᱪᱪᱷᱟ ᱟᱪᱪᱷᱟ ᱾ ᱟᱫᱚ ᱦᱟᱸᱜ ᱟᱯᱮ ᱥᱩᱨ ᱠᱚ ᱨᱮ ᱚᱱᱠᱟ ᱧᱮᱞ ᱡᱚᱝ ᱡᱟᱭᱜᱟ ᱦᱚᱸ ᱵᱟᱹᱱᱩᱜ ᱠᱟᱜᱼᱟ?
ᱵᱟᱝᱟ ᱟᱞᱮ ᱥᱳᱨ ᱠᱚ ᱨᱮ ᱧᱮᱞ ᱡᱚᱝ ᱡᱟᱭᱜᱟ ᱦᱚᱸ ᱵᱟᱹᱱᱩᱜ ᱠᱟᱜᱼᱟ ᱾
ᱟᱪᱪᱷᱟ, ᱦᱳᱭ ᱛᱚ ᱟᱫᱚ ᱵᱮᱱ ᱪᱤᱠᱟᱹᱭᱟ ᱟᱫᱚ ᱾ ᱥᱟᱺᱜᱤᱧ ᱠᱚᱨᱮᱱᱟᱜ ᱫᱚ ᱟᱫᱚᱼᱼ ᱪᱟᱞᱟᱣ ᱵᱟᱵᱤᱱ ᱫᱟᱲᱮᱜ ᱠᱷᱟᱡ ᱫᱚ ᱟᱫᱚ ᱦᱟᱸᱜ ᱚᱱᱟ ᱯᱷᱳᱱ ᱠᱚᱨᱮᱜᱮ ᱦᱟᱸᱜ ᱧᱮᱞ ᱵᱟᱲᱟᱭ ᱵᱤᱱ ᱾
ᱦᱳᱭ ᱦᱳᱭ ᱚᱱᱟ ᱯᱷᱳᱱ ᱠᱚᱨᱮᱜ ᱜᱮ ᱾ ᱧᱮᱞ ᱵᱟᱲᱟᱼᱼ
ᱦᱳᱭ ᱦᱳᱭ, ᱱᱮᱛᱟᱨ ᱢᱟ ᱫᱚᱢᱮ ᱥᱩᱵᱤᱛᱟ ᱾ ᱩᱰᱩᱜ ᱠᱟᱱᱟ ᱥᱮ, ᱦᱳᱭ ᱦᱳᱭ ᱾
ᱟᱯᱮ ᱥᱮᱫ ᱫᱚ ᱵᱩᱨᱩ ᱠᱚᱫᱚ ᱢᱮᱱᱟᱜ ᱟᱠᱟᱜ ᱜᱮᱭᱟ ᱥᱮ ᱵᱟᱝᱟ?
ᱟᱞᱮᱥᱮᱜ ᱦᱚᱸ ᱚᱱᱠᱟ ᱵᱩᱨᱩ ᱠᱚᱫᱚ ᱦᱟᱸᱜ ᱵᱟᱹᱱᱩᱜ ᱟᱠᱟᱜᱼᱟ ᱟᱨᱼᱼ ᱢᱮᱱᱟᱜ ᱟᱠᱟᱜᱼᱟ ᱵᱩᱨᱩ ᱫᱚ ᱦᱟᱸᱜ ᱥᱩᱨ ᱧᱚᱜ ᱨᱮᱫᱚ ᱦᱟᱸᱜ ᱚᱱᱠᱟ ᱫᱚ ᱾ ᱚᱱᱟ ᱨᱟᱭᱛᱟ ᱵᱩᱨᱩ ᱠᱚ ᱢᱮᱱᱟᱜ ᱟᱠᱟᱜ ᱦᱟᱸᱜ ᱾
ᱚ ᱾
ᱟᱫᱚ ᱚᱱᱟ ᱦᱚᱸ ᱠᱟᱹᱴᱤᱡ ᱥᱟᱺᱜᱤᱧ ᱧᱚᱜ ᱜᱮᱭᱟ ᱥᱟᱺᱜᱤᱧ ᱫᱚ ᱾
ᱟᱪᱪᱷᱟ ᱾
ᱟᱫᱚ ᱟᱛᱩ ᱴᱚᱞᱟ ᱠᱷᱚᱱᱟᱜ ᱫᱚ ᱦᱟᱸᱜ ᱠᱟᱹᱴᱤᱡ ᱫᱚ ᱥᱩᱨᱩᱜ ᱜᱮᱭᱟ ᱾ ᱟᱫᱚ ᱚᱱᱠᱟ ᱪᱟᱞᱟᱣ ᱵᱟᱲᱟ ᱫᱚ ᱦᱟᱸᱜ ᱵᱟᱝᱞᱤᱧ ᱪᱟᱞᱟᱣ ᱵᱟᱲᱟ ᱟᱠᱟᱱᱟ ᱾
ᱚ ᱾ ᱚᱸᱰᱮ ᱯᱚᱨᱚᱵᱽ ᱠᱚ ᱦᱳᱭᱳᱜ ᱜᱮᱭᱟ ᱥᱮ ᱡᱟᱸᱦᱟᱱᱟᱜ?
ᱦᱳᱭ ᱚᱱᱟ ᱯᱩᱡᱟᱹ ᱯᱟᱥᱟ ᱦᱩᱭᱩᱜ ᱜᱮᱭᱟ ᱚᱸᱰᱮ ᱫᱚ ᱾
ᱚ ᱪᱮᱫ ᱥᱚᱢᱚᱭ ᱦᱩᱭᱩᱜ ᱜᱮᱭᱟ ᱯᱩᱡᱟᱹ ᱯᱟᱥᱟ?
ᱟᱫᱚ ᱦᱟᱸᱜ, ᱚᱱᱟ ᱦᱟᱸᱜ ᱛᱚ ᱵᱟᱝᱞᱤᱧ ᱞᱟᱹᱭ ᱫᱟᱲᱮᱭᱟᱜ ᱠᱟᱱᱟ ᱪᱮᱫ ᱥᱚᱢᱚᱭ ᱦᱩᱭᱩᱜᱼᱟ ᱾ ᱟᱫᱚᱼᱼ ᱟᱞᱮ ᱠᱷᱚᱱᱟᱜ ᱫᱚ ᱦᱟᱸᱜ ᱰᱷᱮᱨ ᱜᱮ ᱥᱟᱺᱜᱤᱧ ᱜᱮᱭᱟ ᱟᱫᱚ ᱾ ᱪᱟᱞᱟᱣ ᱜᱟᱱᱚᱜ ᱞᱮᱠᱟᱱᱟᱜ ᱜᱮ ᱠᱟᱱᱟ, ᱵᱟᱝ ᱜᱟᱱᱚᱜ ᱞᱮᱠᱟᱱᱟᱜ ᱫᱚ ᱵᱟᱝᱟ ᱾
ᱚ ᱛᱟᱨ ᱢᱟᱱᱮ ᱪᱟᱞᱟᱜ ᱜᱮ ᱵᱟᱝ ᱦᱩᱭ ᱠᱟᱱᱟ ᱵᱟᱝ ᱾
ᱦᱳᱭ ᱪᱟᱞᱟᱣ ᱦᱚᱸ ᱵᱟᱝ ᱦᱩᱭ ᱠᱟᱱᱟ, ᱟᱞᱤᱧ ᱟᱸᱡᱚᱢ ᱟᱠᱟᱜᱼᱟ ᱦᱟᱸᱜ, ᱟᱞᱮ ᱥᱩᱨ ᱥᱩᱯᱩᱨ ᱨᱮ ᱢᱮᱱᱟᱜ ᱟᱠᱟᱜᱼᱟ᱾
ᱚ
ᱦᱳᱭ ᱟᱨ ᱚᱱᱠᱟ ᱟᱨ ᱢᱤᱫᱴᱮᱱ ᱦᱮᱱᱟᱜ ᱟᱠᱟᱜᱼᱟ, ᱡᱟᱦᱟᱸ ᱫᱚ ᱵᱷᱟᱵᱽᱱᱤ ᱵᱩᱨᱩ
ᱟᱪᱪᱷᱟ ᱾
ᱟᱫᱚ ᱚᱱᱟ ᱦᱟᱸᱜ ᱪᱟᱞᱟᱣ ᱫᱚ ᱵᱟᱝ ᱦᱩᱭ ᱟᱠᱟᱱᱟ, ᱟᱫᱚ ᱟᱸᱡᱚᱢ ᱵᱟᱲᱟ ᱟᱠᱟᱫᱼᱟ ᱞᱤᱧ ᱥᱩᱫᱷᱩ ᱟᱸᱡᱚᱢ ᱜᱮ ᱾
ᱚ
ᱟᱫᱚ ᱦᱟᱸᱜ ᱚᱱᱟ ᱵᱷᱟᱵᱽᱱᱤ ᱵᱩᱨᱩ ᱫᱚ ᱦᱟᱸᱜ ᱚᱱᱟ ᱯᱩᱥ ᱵᱚᱸᱜᱟ ᱜᱮᱠᱚ ᱧᱮᱞᱟ ᱦᱟᱸᱜ ᱾
ᱚ ᱯᱳᱥ ᱵᱚᱸᱜᱟ ᱠᱚ ᱧᱮᱞᱟ ᱵᱟᱝ ᱾
ᱦᱳᱭ, ᱦᱳᱭ, ᱦᱳᱭ ᱚᱱᱮ ᱢᱮᱱᱫᱚ ᱡᱟᱦᱟᱸ ᱥᱮᱨᱢᱟ ᱵᱚᱱ ᱥᱟᱠᱨᱟᱛᱚᱜ ᱫᱚ ᱾
ᱦᱮᱸ, ᱦᱮᱸ ᱾
ᱦᱳᱭ ᱩᱱᱠᱩ ᱧᱮᱞᱟ ᱚᱱᱟ ᱫᱚ ᱾
ᱚ
ᱟᱫᱚ ᱦᱟᱸᱜ ᱚᱱᱠᱟ ᱟ ᱥᱚᱢᱚᱭ ᱠᱚᱫᱚ ᱦᱟᱸᱜ ᱥᱮ ᱫᱤᱱ ᱠᱚᱫᱚ ᱦᱟᱸᱜ ᱵᱟᱝᱞᱤᱧ ᱵᱟᱲᱟᱭᱟ ᱟᱫᱚ ᱩᱱ, ᱩᱱ ᱚᱱᱟ ᱚᱠᱛᱚ ᱫᱚ ᱦᱟᱸᱜ ᱚᱱᱮ ᱩᱱᱜᱮ ᱚᱱᱟ ᱯᱩᱥ ᱵᱚᱸᱜᱟ ᱨᱮᱜᱮ ᱾ ᱚᱠᱟ ᱦᱤᱞᱳᱜ ᱯᱟᱲᱟᱜ ᱠᱟᱱᱟ ᱚᱱᱟ